ᱦᱳᱭ ᱡᱚᱦᱟᱨ ᱜᱮ᱾
ᱦᱮᱸ ᱫᱟ ᱡᱚᱦᱟᱨ ᱜᱮ᱾
ᱛᱟᱦᱚᱞᱮ ᱪᱮᱫ ᱯᱮ ᱠᱟᱹᱢᱤ ᱠᱟᱱᱟᱺ
ᱠᱟᱹᱢᱤ ᱫᱚ ᱦᱟᱸᱜ ᱱᱤᱛᱚᱜ ᱫᱚ ᱥᱮᱛᱟᱜ ᱨᱮᱱᱟᱜ ᱠᱟᱹᱢᱤ ᱠᱚᱜᱮ ᱢᱮᱱᱟᱜᱼᱟ ᱦᱟᱸᱜ᱾
ᱦᱩᱸ ᱠᱟᱹᱢᱤ ᱠᱚᱫᱚ ᱦᱩᱭ ᱵᱟᱲᱟᱭᱮᱱᱟ᱾
ᱦᱮᱸᱸ ᱟᱯᱮ ᱫᱚ?
ᱮᱠᱟᱞ ᱠᱟᱹᱢᱤᱭᱮᱫ ᱜᱮᱭᱟ ᱠᱚ᱾ ᱡᱚᱜ-ᱨᱟᱪᱟᱮ ᱟᱹᱣᱨᱤ ᱠᱚ ᱥᱟᱹᱛ ᱫᱟᱲᱮᱭᱟᱜᱼᱟ᱾ ᱟᱨ ᱟᱫᱚᱢ ᱠᱚᱫᱚ ᱥᱟᱸᱜᱮ ᱜᱮ ᱛᱟᱞᱮᱭᱟ ᱠᱚ ᱜᱟᱹᱭ ᱢᱮᱨᱚᱢ ᱠᱚ᱾ ᱫᱟᱠᱟ ᱠᱚᱦᱚᱸ ᱠᱚ ᱤᱱᱚᱜ ᱜᱮᱭᱟ ᱟᱣᱨᱤ ᱠᱚ ᱥᱟᱹᱛ ᱫᱟᱲᱮᱭᱟᱜᱼᱟ᱾
ᱥᱮᱛᱟᱜ ᱫᱚ ᱦᱟᱸᱜ ᱢᱟᱱᱮ ᱛᱤᱱᱟᱹᱜ ᱞᱚᱜᱚᱱ ᱢᱟᱱᱮ ᱞᱚᱜᱚᱱᱚᱜ ᱨᱮᱦᱚᱸ ᱵᱟᱝ ᱠᱟᱹᱢᱤ ᱠᱚ ᱛᱟᱦᱮᱸ ᱛᱚ ᱟᱹᱰᱤᱜᱟᱱ ᱩᱰᱩᱠᱚᱜᱼᱟ ᱚᱱᱟᱠ
ᱦᱩᱸ ᱛᱟᱦᱚᱞᱮ ᱟᱯᱮ ᱚᱱᱟ ᱠᱚᱨᱮ ᱫᱚ ᱫᱟᱬᱟᱱ ᱡᱟᱭᱜᱟ ᱚᱠᱟ ᱠᱚᱨᱮ ᱠᱚ ᱢᱮᱱᱟᱜᱼᱟ? ᱪᱮᱫ ᱞᱮᱠᱟᱱᱟᱜ ᱡᱟᱭᱜᱟ ᱨᱟᱹᱥᱠᱟᱹ ᱧᱚᱜ ᱟ ᱟᱵᱚ ᱧᱮᱞ ᱡᱚᱝ ᱞᱮᱠᱟᱱᱟᱜ ᱥᱟᱱᱛᱟᱲ ᱠᱚ ᱞᱟᱹᱜᱤᱫ᱾
ᱫᱟᱞᱟᱱ ᱡᱟᱭᱜᱟ ᱫᱚᱦᱟᱜ ᱟᱞᱮ ᱟᱹᱛᱚ ᱥᱩᱥᱩᱱᱤᱭᱟᱹ ᱵᱩᱨᱩ ᱠᱚ
ᱥᱩᱥᱩᱱᱤᱭᱟᱹ ᱵᱩᱨᱩ ᱚᱸᱰᱮ ᱫᱚ ᱪᱮᱫ ᱦᱮᱸᱳᱭ ᱚᱸᱰᱮ ᱫᱚ ᱪᱮᱫ ᱠᱚ ᱢᱮᱱᱟᱜ ᱟᱠᱟᱫᱟ?
ᱚᱸᱰᱮ ᱫᱚ ᱦᱟᱸᱜ ᱚᱱᱮ ᱦᱟᱱᱮ ᱡᱟᱦᱟᱸ ᱫᱚ ᱵᱟᱹᱭᱥᱟᱹᱠᱷ ᱡᱷᱮᱸᱴ ᱩᱱᱜᱮ ᱦᱟᱸᱜ ᱢᱟᱨᱟᱝ ᱧᱚᱜ ᱯᱟᱛᱟ ᱫᱚ ᱦᱩᱭᱩᱜᱼᱟ ᱚᱱᱮ ᱮᱴᱟᱜ ᱯᱟᱛᱟ ᱠᱚᱨᱮ ᱠᱚ ᱢᱟ ᱦᱚᱲ ᱠᱚ ᱫᱚᱢᱮ ᱠᱚ ᱡᱟᱣᱨᱟᱜᱼᱟ ᱟᱨ ᱵᱚᱸᱜᱟ ᱵᱩᱨᱩ ᱤᱱᱟᱹᱜᱮ ᱦᱟᱸᱜ ᱦᱩᱭᱩᱜᱼᱟ᱾
ᱚᱱᱟ ᱠᱚ ᱥᱟᱱᱛᱟᱲ ᱤᱫᱤ ᱠᱟᱛᱮᱫ ᱧᱮᱞ ᱡᱚᱝ ᱨᱮᱱᱟᱜ ᱥᱮ ᱥᱟᱱᱛᱟᱲᱟᱜ ᱚᱱᱠᱟᱱᱟᱜ ᱟᱹᱨᱤ ᱤᱫᱤ ᱠᱟᱛᱮᱫ ᱩᱱ ᱵᱟᱢ ᱧᱮᱞᱚᱜᱚᱜᱼᱟ᱾
ᱦᱮᱸ ᱧᱮᱞᱚᱜ ᱜᱮᱭᱟ ᱚᱱᱠᱟᱱᱟᱜ ᱜᱟᱱᱚᱜ ᱠᱷᱟᱱ ᱟᱨ ᱥᱟᱛᱟᱢ ᱠᱚ ᱤᱫᱤ ᱠᱟᱛᱮ ᱫᱚ ᱢᱟᱱᱮ
ᱤᱱᱟᱹ ᱥᱟᱱᱛᱟᱲᱟᱜ ᱵᱚᱸᱜᱟ ᱵᱩᱨᱩ ᱟᱨ ᱧᱮᱞᱮᱞ ᱧᱮᱞ ᱦᱚᱸ ᱱᱚᱣᱟ ᱵᱩᱨᱩ ᱜᱮ ᱦᱟᱸᱜ ᱟᱨ ᱢᱟᱱᱮ ᱚᱸᱰᱮ ᱯᱟᱛᱟ ᱠᱚ ᱦᱩᱭᱩᱜᱼᱟ ᱮᱱᱮᱡ ᱥᱮᱨᱮᱧ ᱢᱟ ᱢᱮᱱᱟᱜ ᱜᱮᱭᱟ᱾
ᱟᱪᱪᱷᱟ ᱛᱟᱦᱞᱮ ᱚᱠᱟ ᱠᱚᱨᱮ ᱫᱟᱬᱟᱱ ᱠᱚᱢ ᱠᱩᱥᱤᱭᱟᱜ ᱜᱮᱭᱟ ᱪᱮᱫ ᱞᱮᱠᱟᱱ ᱡᱟᱭᱜᱟ ᱠᱚ
ᱤᱧ ᱫᱚ ᱦᱟᱸᱜ ᱢᱟᱱᱮ ᱚᱝᱠᱟ ᱵᱩᱨᱩ ᱤᱭᱟᱹ ᱦᱚᱭ ᱦᱚᱭ ᱵᱩᱨᱩ ᱫᱤᱥᱚᱢ ᱠᱚᱨᱮᱱᱟᱜ ᱡᱟᱭᱜᱟ ᱜᱮ ᱵᱤᱥᱤ ᱫᱚᱧ ᱠᱩᱥᱤᱭᱟᱜᱼᱟ᱾
ᱟᱪᱪᱷᱟ᱾
ᱟᱢ ᱫᱚ
ᱤᱧᱤᱧ ᱠᱩᱥᱤᱭᱟᱜ ᱜᱮᱭᱟ ᱤᱧ ᱫᱚ ᱜᱟᱰᱟ ᱢᱩᱰᱩ ᱾ ᱚᱱᱮ ᱧᱮᱞ ᱞᱮᱠᱟᱱᱟᱜ᱾ ᱡᱟᱦᱟᱸ ᱛᱤᱱᱟᱹᱜ ᱜᱟᱰᱟ ᱢᱮᱱᱟᱜ ᱟᱠᱟᱫᱟ ᱜᱟᱰᱟ ᱠᱚ ᱧᱮᱞ ᱵᱩᱡᱷᱟᱹᱣᱤᱧᱟᱹ ᱵᱩᱨᱩ ᱢᱟᱧ ᱧᱮᱞ ᱵᱟᱲᱟᱭᱮᱫ ᱜᱮᱭᱟ ᱟᱨ ᱚᱱᱠᱟᱱ ᱥᱮᱬᱟ ᱵᱩᱨᱩ ᱠᱚ᱾ ᱠᱚ ᱧᱮᱞ ᱵᱩᱡᱷᱟᱹᱣᱤᱧᱟᱹ᱾
ᱡᱚᱛ ᱦᱚᱲᱟᱜ ᱜᱮ ᱾
ᱛᱮ, ᱦᱮᱸ᱾
ᱡᱚᱛᱚ ᱦᱚᱲᱟᱜ ᱜᱮ ᱢᱚᱱᱮ ᱛᱟᱦᱞᱮ᱾
ᱦᱩᱸ ᱟᱨ ᱟᱯᱮᱥᱮᱱ ᱦᱚᱸ ᱵᱩᱨᱩ ᱢᱮᱱᱟᱜᱼᱟ
ᱦᱮᱸ ᱢᱮᱱᱟᱜᱼᱟ ᱾
ᱦᱮᱸ ᱾ ᱛᱟᱦᱞᱮ ᱚᱝᱠᱟ ᱟᱯᱮ ᱚᱱᱟ ᱠᱚᱨᱮ ᱫᱚ ᱪᱮᱫ ᱯᱟᱛᱟ ᱠᱚ ᱦᱩᱭᱩᱜ ᱜᱮᱭᱟ᱾
ᱯᱟᱛᱟ ᱫᱚ ᱟᱞᱮ ᱫᱚ ᱚᱱᱟ ᱥᱩᱥᱩᱱᱤᱭᱟᱹ ᱯᱟᱛᱟ ᱜᱮ ᱦᱟᱸᱜ ᱢᱟᱨᱟᱝ ᱧᱚᱜ ᱫᱚ ᱦᱩᱭᱩᱜᱼᱟ᱾ ᱮᱱᱚᱠᱷᱟᱱ ᱡᱷᱟᱹᱱᱴᱤ ᱯᱟᱛᱟ ᱚᱱᱟᱫᱚ ᱠᱟᱹᱴᱤᱡ ᱥᱟᱺᱜᱤᱧ ᱧᱚᱜ ᱜᱮᱭᱟ ᱚᱱᱟ ᱫᱚ᱾
ᱦᱩᱸ ᱟᱪᱪᱷᱟ ᱟᱯᱮ ᱚᱱᱟ ᱠᱚᱨᱮᱱ ᱦᱚᱲ ᱫᱚ ᱱᱟᱢᱟᱞ ᱠᱟᱹᱢᱤ ᱠᱚᱠᱚ ᱪᱟᱞᱟᱣ ᱵᱟᱲᱟᱜ ᱜᱮᱭᱟ ᱥᱮ ᱵᱟᱝ
ᱱᱟᱢᱟᱞ ᱠᱟᱹᱢᱤ ᱫᱚ ᱢᱟᱱᱮ ᱱᱤᱛᱚᱜ ᱫᱚ ᱦᱟᱸᱜ ᱩᱱᱟᱹᱜ ᱫᱚ ᱵᱟᱝᱠᱚ ᱪᱟᱞᱟᱜ ᱠᱟᱱᱟ ᱯᱟᱹᱦᱤᱞ ᱫᱚ ᱫᱚᱢᱮ ᱜᱮᱠᱚ ᱪᱟᱞᱟᱣ ᱠᱟᱱᱟ ᱢᱟᱱᱮ ᱟᱞᱮ ᱚᱲᱟᱜ ᱠᱚᱨᱮᱱ ᱦᱚᱸᱠᱚ ᱪᱟᱞᱟᱣ ᱟᱠᱟᱱ ᱜᱮᱭᱟ ᱛᱚ ᱱᱤᱛᱚᱜ ᱫᱚ ᱱᱤᱡᱮᱨᱟᱜ ᱢᱟᱱᱮ ᱪᱟᱥᱼᱵᱟᱥ ᱠᱚᱦᱚᱸ ᱵᱤᱥᱤᱭ ᱠᱟᱱᱟ ᱛᱚ ᱚᱱᱟᱛᱮ ᱱᱤᱛᱚᱜ ᱫᱚ ᱵᱟᱠᱚ ᱪᱟᱞᱟᱜ ᱜᱮᱭᱟ ᱩᱱᱟᱹᱜ ᱫᱚ ᱟᱨᱺ ᱮᱴᱟᱜ ᱦᱚᱲ ᱠᱚᱦᱚᱸ ᱚᱱᱠᱟ ᱫᱚ ᱵᱟᱠᱚ ᱪᱟᱞᱟᱜ ᱠᱟᱱᱟ ᱱᱚᱣᱟ ᱠᱚᱨᱮᱜᱮ ᱫᱚᱢᱮ᱾ ᱠᱟᱹᱢᱤ ᱠᱚ ᱧᱟᱢᱚᱜ ᱠᱟᱱᱟ ᱛᱚ ᱚᱱᱟᱛᱮ ᱦᱟᱸᱜ ᱵᱟᱠᱚ ᱪᱟᱞᱟᱜ ᱠᱟᱱᱟ᱾
ᱦᱩᱸ ᱦᱩᱸ᱾
ᱟᱯᱮ ᱥᱮᱫ ᱫᱚ ᱪᱮᱫ ᱞᱮᱠᱟ ᱪᱟᱥᱵᱟᱥ ᱠᱚᱫᱚ ᱾
ᱟᱞᱮᱥᱮᱫ ᱦᱚᱸ ᱪᱟᱥᱵᱟᱥ ᱫᱚ ᱚᱱᱠᱟ ᱵᱟᱝ ᱦᱩᱭᱩᱜ ᱠᱟᱱᱟ ᱛᱚ ᱱᱚᱜᱼᱚ ᱱᱚᱝᱠᱟ ᱫᱟᱜ ᱡᱟᱹᱲᱤ ᱜᱮ ᱵᱷᱟᱜᱤ ᱞᱮᱠᱟ ᱵᱟᱭ ᱫᱟᱜ ᱮᱫᱟ ᱟᱫᱚ ᱪᱟᱞᱟᱜ-ᱟᱠᱚ ᱱᱟᱦᱟᱸᱜ ᱚᱠᱚᱭ ᱠᱚᱫᱚ ᱟᱫᱚᱢ ᱠᱚᱫᱚ ᱨᱚᱦᱚᱭ ᱦᱚᱴᱚ ᱠᱟᱜᱼᱟ ᱠᱚ ᱱᱤᱡᱮᱨᱟᱜ᱾ ᱥᱮ ᱟᱠᱚᱣᱟᱜ ᱠᱚ ᱠᱚ ᱨᱚᱦᱚᱭ ᱦᱚᱴᱠᱟᱜᱼᱟ ᱮᱱᱛᱮᱫ ᱱᱟᱢᱟᱞ ᱱᱟᱢᱟᱞ ᱠᱟᱹᱢᱤ ᱠᱚ ᱪᱟᱞᱟᱜᱼᱟ, ᱟᱨ ᱡᱟᱦᱟᱸᱭ ᱠᱚᱫᱚ ᱵᱟᱝ ᱦᱩᱭᱩᱜ ᱞᱮᱠᱟ ᱠᱚ ᱢᱚᱱᱮᱭᱮᱫᱟ ᱩᱱᱠᱩ ᱫᱚᱠᱚ ᱪᱟᱞᱟᱜᱼᱟ ᱥᱮᱠᱚ ᱪᱟᱞᱟᱣ ᱟᱠᱟᱱᱟ ᱢᱟᱲᱟᱝ ᱛᱮᱦᱚᱸ ᱱᱟᱢᱟᱞ ᱠᱟᱹᱢᱤᱨᱮ ᱫᱚ ᱟᱭᱢᱟ ᱯᱚᱭᱥᱟ ᱟᱨ ᱠᱩᱲᱟᱹᱭ ᱦᱚᱸ ᱧᱟᱢᱚᱜ ᱜᱮᱭᱟ ᱦᱮᱸ ᱪᱟᱣᱞᱮ ᱧᱟᱢᱚᱜᱼᱟ ᱞᱟᱹᱭᱟᱚ ᱵᱟᱨ ᱯᱟᱹᱭᱞᱟᱹ ᱟᱨᱚ ᱯᱩᱭᱥᱟᱹ ᱧᱟᱢᱚᱜᱼᱟᱺ ᱟᱨ ᱡᱚᱢ ᱞᱟᱹᱜᱤᱫ ᱪᱟᱣᱞᱮ ᱦᱚᱸ ᱧᱟᱢᱚᱜᱼᱟ ᱩᱛᱩ ᱵᱩᱞᱩᱜᱝ ᱦᱚᱸ ᱧᱟᱢᱚᱜᱼᱟ᱾ ᱦᱮᱸ, ᱴᱟᱠᱟ ᱯᱩᱭᱥᱟᱹ ᱦᱚᱸᱢ ᱧᱟᱢᱟ᱾
ᱟᱨ ᱱᱟᱢᱟ ᱱᱟᱢᱟᱞ ᱠᱟᱹᱢᱤ ᱠᱟᱺᱡ ᱪᱟᱵᱟ ᱦᱩᱲᱩ
ᱚ ᱳᱭ
ᱟᱨ ᱛᱤᱱᱟᱹᱜ ᱵᱟᱨ ᱠᱚ ᱪᱟᱥ ᱛᱮ ᱟᱯᱮ ᱥᱮᱫ ᱫᱚ
ᱪᱟᱥ ᱫᱚ ᱟᱞᱮ ᱫᱚ ᱢᱤᱫ ᱫᱷᱟᱣ ᱜᱮᱞᱮ ᱪᱟᱥ ᱟᱛᱚ ᱾ ᱢᱤᱫ ᱫᱷᱟᱣ ᱜᱮ ᱱᱚᱜ-ᱚᱭ ᱪᱟᱸᱫᱚ᱾ ᱤᱱ ᱪᱟᱸᱫᱚ ᱡᱩᱫᱤᱭ ᱫᱟᱜ ᱠᱮᱫᱟ ᱟᱞᱮ ᱦᱚᱸᱞᱮ ᱪᱟᱥ ᱠᱮᱫᱟ ᱪᱟᱸᱫᱚ ᱡᱩᱫᱤ ᱵᱟᱭ ᱫᱟᱜ ᱞᱮᱫᱟ ᱟᱫᱚ ᱚᱠᱟᱨᱮᱢ ᱪᱟᱥᱼᱟ᱾
ᱡᱚᱛᱚ ᱦᱚᱲᱜᱮ ᱫᱟᱜ ᱥᱮ ᱱᱚᱣᱟ ᱫᱟᱜ ᱡᱟᱲᱤ ᱵᱷᱚᱨᱥᱟ ᱜᱮ ᱢᱟᱱᱮ ᱡᱟᱦᱟᱸ ᱠᱚᱥᱮᱫ ᱫᱚ ᱵᱷᱟᱜᱮ ᱪᱟᱥ ᱦᱩᱭᱩᱜᱼᱟ ᱚᱱᱟ ᱠᱚ ᱚᱱᱠᱟ ᱫᱚᱦᱟᱸᱜ ᱟᱞᱮ ᱦᱚᱸ ᱢᱤᱫ ᱫᱷᱟᱣ ᱜᱮᱞᱮ ᱪᱟᱥᱟ ᱟᱞᱮ ᱥᱮᱫ ᱦᱚᱸ
ᱟᱯᱮ ᱚᱱᱟ ᱠᱚᱨᱮ ᱫᱚ ᱵᱟᱹᱭᱦᱟᱹᱲ ᱠᱚᱫᱚ ᱵᱟᱹᱱᱩᱜ ᱜᱮᱭᱟ
ᱢᱮᱱᱟᱜ ᱨᱮᱦᱚᱸ ᱢᱟᱱᱮ ᱵᱟᱹᱭᱦᱟᱹᱲ ᱫᱚ ᱠᱷᱩᱵ ᱢᱟᱱᱮ ᱠᱚᱢ ᱧᱚᱜ ᱡᱮ ᱜᱷᱩᱴᱩ ᱵᱟᱹᱫ ᱠᱚᱜᱮ ᱵᱤᱥᱤᱭ-ᱟ
ᱟᱨ ᱫᱟᱫᱟ ᱢᱤᱫᱴᱟᱝ ᱟᱨ ᱢᱤᱫᱴᱟᱝ ᱠᱟᱛᱷᱟ ᱱᱚᱜᱼᱚᱭ ᱡᱮ ᱟᱵᱚ ᱦᱩᱞ ᱢᱟᱦᱟ ᱵᱚᱱ ᱢᱟᱱᱟᱣᱮᱫᱼᱟ ᱦᱩᱞ ᱢᱟᱦᱟ ᱱᱤᱭᱟᱹ ᱛᱮ ᱞᱟᱹᱭᱮᱫ ᱢᱮ
ᱦᱳᱭ ᱦᱳᱭ
ᱛᱚ ᱚᱱᱟᱨᱮ ᱡᱟᱦᱟᱸ ᱚᱨᱠᱮᱥᱴᱟᱨ ᱠᱚ ᱦᱩᱭᱩᱜ ᱠᱟᱱᱟ᱾ ᱦᱩᱞ ᱢᱟᱦᱟ ᱦᱤᱞᱳᱜ ᱛᱚ ᱟᱢᱟᱜ ᱢᱚᱱᱮ ᱛᱮ ᱱᱚᱣᱟ ᱫᱚ ᱩᱱ ᱦᱤᱞᱳᱜ ᱠᱤ ᱚᱨᱜᱮᱥᱴᱟᱨ ᱦᱩᱭ ᱨᱮᱱᱟᱜ ᱞᱟᱹᱠᱛᱤ ᱢᱮᱱᱟᱜ ᱟᱥᱮ ᱵᱟᱝ
ᱱᱚᱣᱟ ᱫᱚ ᱦᱳᱭᱜ ᱠᱟᱱᱟ ᱚᱨᱠᱮᱥᱴᱨᱟ ᱫᱚ ᱦᱩᱭ ᱞᱟᱹᱠᱛᱤ ᱵᱟᱝ ᱠᱟᱱᱟ᱾ ᱠᱟᱨᱚᱱ ᱱᱚᱣᱟ ᱫᱚ ᱟᱵᱚᱣᱟᱜ ᱢᱤᱫᱴᱮᱱ ᱥᱟᱶᱛᱟ ᱤᱫᱤᱠᱟᱛᱮᱫ ᱥᱮ ᱟᱵᱚᱣᱟᱜ ᱢᱤᱫᱴᱮᱱ ᱦᱩᱞ ᱤᱫᱤ ᱠᱟᱛᱮᱫ ᱵᱚᱸᱜᱟ ᱵᱩᱨᱩ ᱠᱟᱱ ᱛᱟᱵᱚᱱᱟ, ᱪᱮᱫ ᱪᱤᱠᱟᱹ ᱞᱮᱱᱟ ᱪᱮᱫ ᱵᱟᱝ ᱪᱤᱠᱟᱹ ᱞᱮᱱᱟ ᱚᱠᱟ ᱞᱮᱠᱟᱨᱮ ᱟᱵᱚᱦᱚᱸ ᱢᱟᱹᱱᱢᱤ ᱠᱚ ᱮᱴᱟᱜ ᱥᱟᱱᱛᱟᱲᱼᱼ ᱠᱚ ᱥᱮ ᱟᱵᱚ ᱥᱟᱱᱛᱟᱲ ᱠᱚ ᱟᱵᱚᱨᱮᱱ ᱟᱭᱳᱼ ᱵᱟᱵᱟ ᱠᱚᱦᱚᱸ ᱫᱤᱥ ᱦᱩᱫᱤᱥ ᱵᱚᱱ ᱮᱢ ᱫᱟᱲᱮᱭᱟᱠᱚᱣᱟ ᱟᱵᱚᱣᱟᱜ ᱛᱤᱱᱟᱹᱜ ᱜᱟᱱ ᱩᱭᱦᱟᱹᱨ ᱵᱷᱟᱵᱽᱱᱟ ᱛᱤᱱᱟᱹᱜ ᱜᱟᱱ ᱵᱚᱱ ᱩᱭᱦᱟᱹᱨ ᱠᱟᱜᱼᱟ ᱪᱮᱫ ᱵᱚᱱ ᱪᱤᱠᱟᱹ ᱫᱟᱲᱮᱭᱟᱜᱼᱟ ᱚᱠᱟ ᱵᱚᱱ ᱪᱤᱠᱟᱹ ᱞᱮᱠᱷᱟᱱ ᱟᱵᱚ ᱞᱟᱦᱟᱥᱮᱫ ᱵᱚᱱ ᱥᱮᱱ ᱫᱟᱲᱮᱭᱟᱜᱼᱟ ᱚᱱᱟᱠᱚ ᱡᱤᱱᱤᱥ ᱨᱮᱱᱟᱜ ᱦᱚᱨ ᱩᱫᱩᱜ ᱠᱚ ᱫᱤᱥᱟᱹ ᱞᱟᱹᱜᱤᱫ ᱫᱤᱥᱟᱹᱣ ᱠᱚ ᱞᱟᱹᱜᱤᱫ ᱱᱚᱣᱟ ᱠᱚ ᱞᱟᱹᱜᱤᱫ ᱵᱚᱱ ᱜᱟᱭᱟᱱ ᱵᱟᱲᱟ ᱞᱮᱠᱷᱟᱱ ᱵᱚᱨᱚᱝ ᱢᱤᱫᱵᱟᱨ ᱠᱟᱛᱷᱟ ᱚᱱᱠᱟᱱᱟᱜ ᱵᱚᱠᱛᱨᱤᱛᱟ ᱠᱚᱵᱚᱱ ᱫᱚᱦᱚ ᱞᱮᱠᱷᱟᱱ ᱚᱱᱟ ᱠᱚ ᱚᱱᱚᱬᱦᱮᱸ ᱥᱮᱨᱮᱧ ᱦᱮᱯᱨᱟᱣ ᱚᱱᱟ ᱠᱚᱫᱚ ᱱᱟᱯᱟᱭ ᱜᱮᱭᱟ ᱠᱤᱱᱛᱩ ᱚᱨᱠᱮᱥᱴᱟᱨ ᱫᱚ ᱵᱟᱭ ᱡᱩᱛᱩᱜ ᱠᱟᱱᱟ
ᱚᱱᱟ ᱤᱧᱟᱹᱜ ᱢᱚᱱᱮᱛᱮ ᱦᱚᱸ ᱚᱱᱟᱜᱮ ᱱᱤᱛᱚᱜ ᱫᱚ ᱢᱟᱱᱮ ᱚᱱᱟ ᱫᱚ ᱢᱤᱫᱴᱤᱱ ᱦᱳᱞ
ᱫᱩᱠ ᱨᱮᱱᱟᱜ ᱠᱟᱱᱟ ᱥᱩ ᱢᱟᱱᱮᱼᱼ ᱚᱱᱟᱛᱮ ᱦᱩᱞ ᱫᱚ ᱦᱩᱞ ᱞᱮᱠᱟᱜᱮ ᱢᱟᱱᱟᱣ ᱞᱟᱹᱠᱛᱤᱭᱟ ᱡᱟᱦᱟᱸ ᱫᱚ ᱟᱵᱚᱣᱟᱜ ᱥᱮᱫᱟᱭ ᱚᱱᱟ ᱛᱮᱜᱮ ᱟᱵᱚᱣᱟᱜ ᱟᱹᱭᱫᱟᱹᱨ ᱵᱚᱱ ᱧᱟᱢ ᱟᱠᱟᱫᱟ
ᱦᱩᱞ ᱠᱚᱨᱮ ᱫᱚ ᱚᱨᱠᱮᱥᱴᱟᱨ ᱦᱩᱭ ᱫᱚ ᱵᱟᱝ ᱱᱟᱯᱟᱭᱟ
ᱛᱟᱦᱞᱮ ᱟᱯᱮ ᱠᱚᱨᱮ ᱫᱚᱯᱮ ᱪᱟᱞᱟᱣ ᱵᱟᱲᱟᱜ ᱟᱥᱮ ᱵᱟᱝ ᱾ᱱᱚᱜᱼᱚᱭ ᱡᱮ ᱦᱩᱞ ᱦᱩᱭᱩᱜ ᱠᱟᱱᱟ ᱟᱹᱛᱩ ᱥᱩᱫᱷᱩ ᱟᱹᱛᱩ ᱨᱮᱜᱮ ᱯᱮ ᱢᱟᱱᱟᱣ ᱵᱟᱛᱟᱣ ᱟᱠᱟᱫᱟ ᱥᱮ ᱡᱟᱦᱟᱸ ᱟᱵᱚᱣᱟᱜ ᱚᱱᱮ ᱵᱷᱚᱜᱽᱱᱟᱰᱤ ᱢᱮᱱᱟᱜ ᱟᱠᱟᱫᱟ ᱚᱸᱰᱮ ᱯᱮ ᱪᱟᱞᱟᱣ ᱵᱟᱲᱟ ᱟᱠᱟᱱᱟ ᱚᱸᱰᱮ ᱯᱮ ᱢᱟᱱᱟᱣ ᱵᱟᱛᱟᱣ ᱟᱠᱟᱫᱟ᱾ ᱪᱟᱞᱟᱣ ᱵᱟᱲᱟ ᱠᱟᱱᱟ ᱯᱮ ᱧᱮᱞ ᱟᱜᱩ ᱠᱟᱜᱼᱟ ᱯᱮ ᱪᱮᱫ ᱞᱮᱠᱟᱱᱟ ᱟᱹᱛᱩ ᱫᱤᱥᱚᱢ᱾ ᱥᱩᱫᱩ ᱠᱟᱹᱱᱩ ᱛᱤᱠᱤᱱᱟᱜ
ᱦᱮᱸ ᱢᱮ ᱪᱟᱞᱟᱣ ᱫᱚ ᱚᱸᱰᱮ ᱫᱚ ᱦᱟᱸᱜ ᱵᱟᱝ ᱦᱩᱭ ᱠᱟᱱᱟ ᱛᱚ ᱤᱪᱪᱷᱟᱹ ᱢᱮᱱᱟᱜᱼᱟ ᱡᱟᱦᱟᱸ ᱛᱤᱥ ᱚᱱᱠᱟ ᱮᱸ ᱪᱟᱞᱟᱣ ᱨᱮᱱᱟᱜ ᱛᱚ ᱱᱤᱛ ᱫᱷᱟᱹᱵᱤᱡ ᱛᱮ ᱚᱸᱰᱮ ᱫᱚ ᱦᱟᱸᱜ ᱟᱹᱰᱤ ᱪᱟᱞᱟᱣ ᱦᱩᱭᱩᱜᱼᱟ ᱡᱟᱦᱟᱸ ᱢᱟᱱᱮ ᱟᱛᱳ ᱥᱩᱨ ᱥᱩᱯᱩᱨ ᱡᱟᱦᱟᱸ ᱠᱚᱨᱮ ᱢᱟᱲᱟᱝ ᱧᱚᱜ ᱦᱩᱭ ᱟᱠᱟᱱᱟ ᱚᱱᱟ ᱠᱚᱨᱮ ᱦᱟᱸᱜ ᱟᱨ ᱟᱛᱳ ᱠᱚᱨᱮ ᱢᱟ ᱦᱩᱭᱩᱜ ᱜᱮᱭᱟ ᱚᱱᱟ ᱠᱚᱨᱮ ᱜᱮ ᱪᱟᱞᱟᱣ ᱦᱩᱭ ᱟᱠᱟᱱᱟ ᱦᱟᱸᱜ,
ᱟᱪᱪᱷᱟ ᱪᱮᱫ ᱠᱟᱱ ᱚᱨᱥᱚᱝ ᱧᱮᱞᱚᱜᱼᱟ, ᱟᱯᱮ ᱚᱱᱟ ᱠᱚᱨᱮ ᱫᱚ? ᱟᱵᱚ ᱡᱟᱦᱟᱸ ᱦᱩᱞ ᱫᱤᱵᱚᱥ ᱛᱟᱵᱚᱱ ᱚᱱᱟᱨᱮ ᱪᱮᱫ ᱞᱮᱠᱟ ᱚᱨᱥᱚᱝ ᱧᱮᱞᱚᱜᱼᱟ ᱡᱮ ᱚᱱᱟ ᱠᱚᱨᱮ ᱠᱚ ᱚᱨᱠᱮᱥᱴᱟᱨ ᱮᱫᱟ ᱥᱮᱠᱚ ᱮᱱᱮᱡ ᱥᱮᱨᱮᱧ ᱮᱫᱟ ᱥᱮᱠᱚ ᱵᱚᱸᱜᱟ ᱵᱩᱨᱩᱭᱮᱫᱟ᱾ ᱟᱵᱚ ᱥᱟᱶᱛᱟ ᱤᱫᱤ ᱠᱟᱛᱮᱫ ᱠᱚ ᱞᱟᱹᱭ ᱮᱫᱟ ᱥᱮᱠᱚ ᱚᱨᱠᱮᱥᱴᱟᱨ ᱠᱟᱛᱮᱫ ᱠᱚ ᱯᱟᱨᱚᱢ ᱮᱫᱟ ᱱᱚᱝᱠᱟᱱᱟᱜ
ᱚᱨᱜᱮᱥᱴᱟᱨ ᱫᱚ ᱦᱟᱸᱜ ᱢᱟᱱᱮ ᱦᱩᱭᱩᱜ ᱠᱟᱱᱟ᱾ ᱢᱮᱱᱠᱷᱟᱱ ᱱᱚᱜᱼᱚᱭ ᱠᱤᱪᱷᱩ ᱫᱤᱱ ᱢᱟᱱᱮ ᱛᱤᱱᱟᱹᱜ ᱜᱟᱱ ᱥᱮᱨᱢᱟ ᱠᱷᱚᱱ ᱛᱚ ᱚᱨᱜᱮᱥᱴᱟᱨ ᱫᱚ ᱦᱟᱸᱜ ᱦᱩᱞ ᱢᱟᱦᱟ ᱡᱮ ᱫᱤᱱ, ᱦᱩᱞ ᱫᱤᱵᱚᱥ ᱩᱱ ᱦᱤᱞᱳᱜ ᱫᱚ ᱦᱟᱸᱜ ᱵᱟᱠᱚ ᱢᱟᱱᱟᱣᱮᱫᱼᱟ ᱚᱱᱟ ᱯᱚᱨᱮᱨ ᱫᱤᱱ ᱠᱚ ᱢᱱᱟᱣᱮᱫᱼᱟ ᱚᱱᱟ ᱫᱚ ᱦᱩᱞ ᱫᱤᱵᱚᱥ ᱤᱫᱤ ᱠᱟᱛᱮᱫ ᱡᱟᱸᱦᱟ ᱦᱩᱞ ᱢᱟᱦᱟ ᱦᱤᱞᱳᱜ ᱫᱚ ᱦᱩᱞ ᱢᱟᱦᱟ ᱞᱮᱠᱟᱜᱮ ᱢᱟᱱᱮ ᱚᱱᱟ, ᱚᱱᱟ ᱤᱫᱤ ᱠᱟᱛᱮᱫ ᱟᱭᱢᱟ ᱞᱮᱠᱟᱱᱟᱜ ᱤᱭᱟᱹ ᱚᱱᱚᱬᱦᱮ ᱠᱚ ᱵᱷᱚᱠᱛᱤ ᱛᱟᱠᱚ ᱚᱱᱟ ᱠᱚᱜᱮ ᱦᱩᱭᱩᱜ ᱠᱟᱱᱟ ᱦᱩᱞ ᱢᱟᱦᱟ ᱦᱤᱞᱳᱜ ᱟᱨ ᱚᱨᱜᱮᱥᱴᱟᱨ ᱠᱚᱦᱚᱸ ᱚᱱᱛᱮ ᱫᱚ
ᱢᱟᱱᱮ ᱵᱚᱱᱫᱚ ᱦᱟᱛᱟᱲ ᱠᱟᱱᱟ ᱵᱚᱱᱫᱚ ᱢᱟᱱᱮ ᱫᱚ ᱯᱚᱨᱮᱨ ᱜᱮ ᱱᱚᱝᱠᱟ ᱠᱚ ᱢᱟᱱᱟᱣᱮᱫᱼᱟ, ᱚᱱᱟ ᱤᱫᱤ ᱠᱟᱛᱮᱜ ᱦᱩᱭ ᱪᱚᱭᱮᱫ ᱟ
ᱟᱪᱪᱷᱟ ᱚᱱᱟ ᱠᱤ ᱱᱟᱯᱟᱭᱚᱜ ᱠᱟᱱᱟ? ᱯᱚᱨᱮᱨ ᱫᱤᱱ ᱚᱱᱟ ᱛᱚᱸᱜᱮ ᱨᱮᱜᱮ ᱠᱚ ᱠᱚᱨᱟᱣᱮᱫᱟ ᱚᱱᱟ ᱛᱚᱸᱜᱮ ᱨᱮᱜᱮ ᱠᱚ ᱦᱩᱭ ᱦᱚᱪᱚᱭ ᱫᱟ ᱚᱱᱠᱟᱱᱟᱜ
ᱵᱟᱝ ᱤᱧᱟᱜ ᱢᱮᱱ ᱛᱮᱫᱚ ᱚᱱᱟ ᱫᱚ ᱵᱟᱝ ᱴᱷᱤᱠᱟ᱾ ᱵᱟᱝ ᱦᱩᱭ ᱮ ᱟᱹᱞᱮ ᱦᱩᱭᱩᱜ ᱠᱟᱱᱟᱭ ᱴᱤᱠᱟᱹᱭᱟ᱾
ᱛᱟᱦᱞᱮ ᱟᱯᱮ ᱚᱱᱟ ᱠᱚᱨᱮ ᱫᱚ ᱚᱱᱠᱟᱱᱟᱜ ᱵᱟᱝ ᱧᱮᱞᱚᱜᱚᱜᱼᱟ ᱡᱮ ᱪᱚᱞᱳ ᱵᱚᱱ ᱪᱟᱞᱟᱜᱼᱟ ᱵᱷᱚᱜᱽᱱᱟᱰᱤ ᱵᱚᱱ ᱧᱮᱞ ᱟᱹᱜᱩᱭᱟ ᱪᱮᱫ ᱞᱮᱠᱟ ᱢᱮᱱᱟᱜ ᱟᱠᱟᱫᱟ ᱪᱮᱫᱠᱟ ᱠᱚ ᱟᱹᱛᱩ ᱫᱤᱥᱚᱢ ᱞᱮᱫᱟ ᱪᱮᱫᱠᱟ ᱠᱚ ᱛᱚᱞ ᱞᱮᱫᱟ ᱟᱨ ᱪᱮᱫ ᱞᱮᱠᱟᱠᱚ ᱵᱮᱱᱟᱣ ᱟᱠᱟᱫᱟᱚᱸᱰᱮᱱᱟᱜ ᱪᱤᱛᱟᱹᱨ ᱠᱚ ᱧᱮᱞ ᱞᱟᱹᱜᱤᱫ
ᱦᱮᱸ ᱟᱫᱚ ᱪᱟᱞᱟᱣ ᱨᱮᱱᱟᱜ ᱤᱪᱪᱷᱟᱹ ᱫᱚ ᱦᱟᱸᱜ ᱢᱮᱱᱟᱜ ᱜᱮᱭᱟ ᱟᱫᱚ ᱚᱱᱠᱟ ᱡᱚᱛᱚ ᱦᱚᱲᱟᱜ ᱡᱩᱢᱤᱫ ᱠᱷᱟᱹᱛᱤᱨ ᱛᱮ ᱢᱟᱱᱮ ᱪᱟᱞᱟᱣ ᱨᱮᱱᱟᱜ ᱥᱩᱡᱳᱜᱽ ᱵᱟᱝ ᱧᱟᱢ ᱠᱟᱱᱟ᱾ ᱮᱴᱟᱜ ᱢᱟᱱᱮ ᱯᱟᱥᱮ ᱮᱴᱟᱜ ᱟᱹᱛᱩ ᱠᱚᱨᱮ ᱚᱱᱟ ᱠᱚᱨᱮ ᱠᱷᱚᱱ ᱫᱚᱠᱚ ᱪᱟᱞᱟᱣ ᱵᱟᱲᱟᱭ ᱠᱟᱱ ᱜᱮᱭᱟ ᱟᱫᱚ ᱦᱟᱸᱜ
ᱱᱤᱡᱮ ᱠᱚᱫᱚ ᱵᱟᱝ ᱪᱟᱞᱟᱣ ᱦᱩᱭ ᱠᱟᱱᱟ᱾ ᱟᱨ ᱡᱟᱦᱟᱸ ᱛᱤᱥ ᱪᱟᱞᱣᱟᱱ ᱪᱟᱞᱟᱜ ᱦᱩᱭᱩᱜ ᱜᱮᱭᱟ᱾
ᱦᱳᱭ ᱦᱳᱭ᱾ ᱟᱪᱪᱷᱟ ᱟᱯᱮ ᱟᱛᱳ ᱨᱮ ᱢᱟᱱᱮ ᱱᱚᱝᱠᱟ ᱥᱮ ᱟᱯᱮ ᱫᱚ ᱫᱷᱟᱨᱯᱟᱥ ᱴᱚᱞᱟ ᱯᱟᱲᱟ ᱠᱚᱨᱮ ᱪᱮᱫ ᱞᱮᱠᱟ ᱦᱩᱞ ᱢᱟᱦᱟ ᱪᱮᱫ ᱞᱮᱠᱟ ᱯᱮ ᱨᱟᱹᱥᱠᱟᱹ ᱜᱮᱯᱮ ᱢᱟᱱᱟᱣ ᱵᱟᱛᱟᱣᱟ ᱥᱮ ᱪᱮᱫ ᱞᱮᱠᱟ? ᱡᱚᱛᱚ ᱟᱛᱳ ᱦᱚᱲ ᱥᱟᱸᱜᱮ ᱦᱮᱡ ᱠᱟᱛᱮ ᱠᱚ ᱢᱟᱱᱟᱣ ᱵᱟᱛᱟᱣᱟ ᱥᱮ ᱢᱤᱫ ᱵᱟᱨ ᱦᱚᱲ ᱟᱛᱮᱫ ᱠᱚ ᱢᱟᱱᱟᱣ ᱵᱟᱛᱟᱣᱟ ᱪᱮᱫ ᱞᱮᱠᱟ ᱧᱮᱞᱚᱜᱼᱟ?
ᱦᱮᱸ ᱦᱩᱞᱤ ᱢᱟᱦᱟ ᱦᱚᱸ ᱱᱤᱛᱚᱜ ᱫᱚ ᱟᱛᱳ ᱠᱚᱨᱮ ᱡᱟᱦᱟᱸ ᱧᱮᱞᱚᱜ ᱠᱟᱱᱟ ᱡᱮ ᱚᱱᱮ ᱵᱟᱦᱟ ᱠᱚ ᱪᱮᱫᱮ ᱞᱮᱠᱟ ᱵᱟᱦᱟ ᱢᱟᱜ ᱢᱚᱬᱮ ᱪᱮᱫ ᱞᱮᱠᱟ ᱠᱚ ᱵᱚᱱ ᱢᱟᱱᱟᱣᱮᱫᱼᱟ ᱚᱱᱠᱟ ᱜᱮ ᱦᱟᱸᱜ ᱡᱠ ᱡᱚᱢ ᱮᱱᱮᱡ ᱥᱮᱨᱮᱧᱛᱮ ᱢᱟᱱᱮ ᱢᱟᱱᱟᱜ ᱠᱟᱱᱟ ᱡᱷᱚᱛᱚ ᱦᱚᱲ ᱡᱩᱢᱤᱫ ᱠᱟᱛᱮ ᱜᱮ ᱧᱮᱞᱚᱜ ᱠᱟᱱᱟ
ᱦᱩᱸ-ᱦᱩᱸ᱾
ᱟᱯᱮ ᱥᱮᱫ ᱫᱚ ᱪᱮᱫ ᱞᱮᱠᱟ?
ᱟᱞᱮ ᱥᱮᱱ ᱦᱚᱸ ᱟᱹᱰᱤ ᱡᱟᱠ ᱡᱚᱢᱚᱠ ᱜᱮᱠᱚ ᱢᱟᱱᱟᱣ ᱵᱟᱛᱣᱟ᱾ ᱡᱷᱚᱛᱚ ᱟᱹᱛᱩ ᱦᱚᱲ ᱥᱟᱸᱜᱮ ᱠᱟᱛᱮᱫ ᱜᱮ ᱡᱷᱚᱛᱚ ᱦᱚᱲ ᱠᱚ ᱥᱩᱨ ᱢᱮᱥᱟᱜ ᱜᱮᱭᱟ, ᱟᱨ ᱡᱷᱚᱛᱚᱦ ᱦᱚᱲᱛᱮᱫ ᱜᱮᱞᱮ ᱢᱟᱱᱟᱣ ᱵᱟᱛᱟᱣᱟ ᱚᱱᱟ ᱠᱚᱫᱚ᱾ ᱚᱱᱟ ᱠᱚᱨᱮ ᱫᱚ ᱡᱚᱛᱚ ᱟᱛᱳ ᱨᱮᱜᱮ ᱧᱮᱞᱚᱜᱼᱟ, ᱡᱟᱦᱟᱸ ᱫᱚ ᱫᱤᱠᱩ ᱢᱮᱥᱟ ᱥᱟᱱᱛᱟᱲ ᱦᱮᱱᱟᱜ ᱟᱠᱟᱫ ᱠᱚᱣᱟ ᱚᱱᱟ ᱠᱚᱨᱮ ᱫᱚ ᱢᱤᱫ ᱵᱟᱨ ᱜᱮ ᱟᱨ ᱡᱚᱛᱚ ᱫᱚ ᱟᱨ ᱵᱟᱠᱚ ᱥᱩᱨᱩᱜᱸ-ᱟᱛᱚ ᱚᱱᱟ ᱠᱚᱨᱮ ᱫᱚ ᱟᱫᱚᱢ ᱟᱛᱳ ᱠᱚᱨᱮ ᱫᱚ ᱫᱤᱠᱩ ᱠᱚᱦᱚᱸ ᱠᱚ ᱥᱩᱨᱩᱜ ᱜᱮᱭᱟ᱾
ᱟᱪᱪᱷᱟ
ᱟᱯᱮ ᱟᱱᱟ ᱠᱚᱨᱮ ᱫᱚ ᱵᱟᱹᱨᱩ ᱠᱚᱫᱚ ᱵᱤᱞᱤᱜ ᱵᱟᱲᱟᱜ ᱠᱟᱱᱟ ᱥᱮ ᱵᱟᱝ?
ᱵᱟᱹᱨᱩ ᱫᱟᱨᱮ ᱨᱮ ᱢᱟᱱᱮ ᱠᱷᱩᱵ ᱠᱚᱢ ᱢᱮᱱᱟᱜᱼᱟ ᱵᱟ. ᱨᱩ ᱫᱟᱨᱮ ᱠᱚᱫᱚ ᱮᱸ ᱞᱟᱹᱭ ᱞᱮᱠᱷᱟᱱ ᱫᱚ ᱡᱚᱢ ᱫᱚ ᱵᱟᱝ ᱧᱟᱢᱚᱜ ᱜᱮᱭᱟ ᱩᱱᱟᱹᱜ ᱫᱚ ᱢᱟᱱᱮ
ᱦᱩᱸ
ᱡᱟᱦᱟᱸ ᱠᱚᱨᱮ ᱟᱨ ᱢᱟᱱᱮ ᱯᱟᱸᱡᱟ ᱧᱟᱢ ᱫᱟᱨᱮ ᱢᱮᱱᱟᱜ ᱠᱷᱟᱱ ᱵᱟᱠᱷᱟᱱ ᱫᱚ ᱵᱟᱹᱨᱩ ᱫᱟᱨᱮ ᱠᱚᱮᱫ ᱩᱱᱟᱹᱜ ᱫᱚ ᱵᱟᱝᱟᱹᱱᱩᱜ-ᱟ ᱟᱞᱮ ᱥᱮᱫ ᱫᱚ᱾
ᱟᱪᱪᱷᱟ ᱦᱩᱸ ᱦᱩᱸ ᱟᱪᱪᱷᱟ ᱟᱨ ᱪᱟᱥ ᱠᱚᱨᱮ ᱟᱯᱮ ᱠᱚᱨᱮ ᱫᱚ ᱪᱮᱫ ᱠᱚᱨᱮᱱᱟᱜ ᱱᱟᱦᱮᱞ ᱠᱚᱫᱚ ᱠᱚ ᱵᱮᱱᱟᱣᱟ ᱪᱮᱫ ᱫᱟᱨᱮ ᱠᱚᱨᱮᱱᱟᱜ ᱪᱮᱫ ᱫᱟᱨᱮ ᱠᱚ ᱢᱮᱱᱟᱜᱼᱟ
ᱫᱟᱨᱮ ᱦᱚᱸ ᱦᱟᱸᱜ ᱢᱟᱱᱮ ᱞᱟ ᱦᱩᱸ ᱵᱮᱱᱟᱣᱟ ᱚᱱᱟ ᱤᱧᱦᱟᱸᱜ ᱵᱟᱹᱧ ᱵᱟᱲᱟᱹᱟᱭᱟ ᱪᱮᱫ ᱫᱟᱨᱮ ᱠᱚ
ᱦᱩᱸ
ᱪᱮᱫ ᱫᱟᱨᱮ ᱠᱚᱨᱮᱱᱟᱜ ᱪᱚ ᱵᱮᱱᱟᱣᱟ ᱚᱱᱟ ᱠᱚᱫᱚ ᱵᱷᱟᱜᱮ ᱴᱷᱤᱠ ᱵᱟᱹᱧ ᱵᱟᱲᱟᱭᱟ᱾
ᱟᱪᱪᱷᱟ ᱚᱱᱟ ᱠᱚᱨᱮ ᱡᱟᱦᱟᱸ ᱜᱚᱜᱚ ᱦᱚᱲ ᱠᱚ ᱥᱮ ᱢᱟᱹᱭ ᱜᱤᱫᱟᱹᱨ ᱛᱟᱠᱚ ᱟᱯᱮ ᱚᱱᱟ ᱫᱤᱥᱚᱢ ᱨᱮ ᱪᱮᱫ ᱞᱮᱠᱟ ᱧᱮᱞᱚᱜᱚᱜᱼᱟ ᱪᱷᱟᱹᱛᱤᱠ ᱡᱟᱦᱟᱸ ᱠᱚ ᱦᱚᱨᱚᱜ ᱵᱟᱸᱫᱮᱭᱟ ᱚᱱᱠᱟᱜᱮ ᱧᱮᱞᱚᱜᱼᱟ ᱥᱮᱮ ᱟᱵᱚ ᱥᱟᱱᱛᱟᱲᱟᱜ ᱡᱟᱦᱟᱸ ᱦᱚᱨᱚᱜ ᱵᱟᱸᱫᱮ ᱚᱱᱠᱟᱱᱟᱜ ᱜᱮ ᱜᱮᱸᱮᱫᱟᱜ ᱠᱚᱠᱚ ᱵᱟᱸᱫᱮᱭᱟ ᱚᱱᱠᱟᱱᱟᱜ ᱜᱮᱠᱚ ᱦᱚᱨᱚᱜᱟ ᱥᱮ ᱪᱮᱫ ᱞᱮᱠᱟ ᱧᱮᱞᱚᱜᱚᱜᱼᱟ
ᱱᱤᱛᱚᱜ ᱫᱚ ᱦᱟᱸᱜ ᱢᱟᱱᱮ ᱵᱟᱱᱟᱨ ᱜᱮ ᱢᱮᱥᱟ ᱧᱮᱞᱚᱜ ᱠᱟᱱᱟ ᱪᱮᱫᱟᱜ ᱥᱮ ᱦᱮᱸ ᱟᱵᱚ ᱦᱚᱸ ᱮᱴᱟᱜ ᱩᱱᱠᱩ ᱫᱤᱠᱩ ᱡᱟᱹᱛᱤ ᱠᱚ ᱞᱮᱠᱟ ᱦᱚᱨᱚᱜ ᱫᱟᱠᱚ ᱦᱚᱨᱚᱜ ᱢᱟᱱᱮ ᱟᱫᱚ ᱚᱱᱠᱟᱜᱮ ᱟᱵᱚᱣᱟᱜ ᱟᱹᱨᱤᱪᱟᱹᱞᱤ ᱞᱟᱠᱪᱟᱨ ᱡᱟᱦᱟᱸᱭᱟᱜ ᱚᱱᱩᱥᱴᱷᱟᱱ ᱢᱟᱱᱮ ᱵᱚᱸᱜᱟ ᱵᱩᱨᱩ ᱛᱚ ᱚᱱᱟ ᱨᱮᱫᱚ ᱦᱟᱸᱜ ᱮᱢᱱᱤ ᱟᱵᱚᱣᱟᱜ ᱮ ᱦᱚᱨᱚᱜ ᱵᱟᱸᱫᱮᱭᱟ ᱦᱟᱸᱜ ᱟᱨ ᱡᱟᱦᱟᱸ ᱥᱮ ᱚᱱᱠᱟ ᱵᱟᱡᱟᱨ ᱠᱚᱨᱮ ᱛᱮᱦᱚᱸ ᱧᱮᱞᱚᱜ ᱠᱟᱱᱟ ᱾
ᱢᱟᱱᱮ ᱵᱟᱦᱨᱮ ᱪᱟᱞᱟᱣ ᱠᱚ ᱥᱚᱢᱚᱭ ᱫᱚ ᱦᱟᱸᱜ
ᱫᱤᱠᱩ ᱠᱚᱣᱟᱜ ᱪᱮᱫ ᱞᱮᱠᱟᱠᱚ
ᱦᱩᱸ
ᱢᱟᱱᱮ ᱵᱟᱱᱟᱨ ᱨᱮᱱᱟᱜ ᱜᱮ ᱢᱚᱥᱟ ᱢᱥᱤ ᱠᱚᱛᱮ ᱦᱮᱱᱟᱜᱼᱟ ᱾
ᱟᱪᱪᱷᱟ ᱟ ᱟᱪᱪᱷᱟ ᱟᱹᱛᱩ ᱚᱲᱟᱜ ᱠᱚᱨᱮ ᱫᱚ ᱪᱮᱫ ᱞᱮᱠᱟ ᱧᱮᱞᱚᱜᱚᱜᱼᱟ ᱟᱹᱛᱩ ᱚᱲᱟᱜ ᱠᱚᱨᱮ ᱦᱚᱸ ᱚᱱᱠᱟ ᱠᱚ ᱦᱚᱨᱚᱜ-ᱟ ᱦᱤᱢ ᱦᱮᱸ ᱮᱢᱱᱤ ᱫᱤᱱ ᱨᱮ ᱡᱟᱦᱟᱸ ᱟᱵᱩ ᱟᱛᱩ ᱚᱲᱟᱜ ᱨᱮᱵᱚᱱ ᱛᱟᱦᱮᱱᱟ ᱠᱟᱹᱢᱤᱭᱟᱵᱚᱱ ᱡᱚᱢᱟᱵᱚᱱ ᱧᱩᱭᱟᱵᱚᱱ ᱥᱚᱨᱮᱱᱟᱜ ᱦᱚᱨᱚᱜ ᱵᱟᱸᱫᱮ ᱠᱚ ᱪᱮᱫ ᱞᱮᱠᱟ?
ᱵᱟᱝᱟ ᱩᱱ ᱠᱚᱨᱮᱱᱟᱜ ᱫᱚ ᱚᱸ ᱴᱷᱤᱠ ᱜᱮᱭᱟ ᱱᱚᱝᱠᱟ ᱤᱢᱱᱤ ᱟᱵᱚ ᱪᱮᱫ ᱞᱮᱠᱟ ᱥᱟᱱᱛᱟᱲ ᱪᱮᱫ ᱞᱮᱠᱟ? ᱢᱟᱱᱮ ᱫᱤᱠᱩ ᱠᱚ ᱞᱮᱠᱟ ᱜᱮ ᱦᱮᱱᱟ ᱠᱟᱹᱴᱤᱡ ᱠᱟᱹᱴᱤᱡ ᱡᱟᱢᱟ ᱞᱮᱱ ᱚᱱᱠᱟ ᱠᱚᱫᱚ ᱵᱟᱝ ᱜᱮ ᱟᱫᱚ ᱟᱹᱛᱩᱳ ᱚᱲᱟᱜ ᱠᱚᱨᱮ ᱫᱚ ᱚᱱᱠᱟ ᱦᱚᱸ ᱵᱟᱝ ᱴᱷᱤᱠᱟ ᱾ ᱟᱹᱰᱤᱜᱟᱱ ᱢᱟᱲᱟᱝ ᱦᱚᱸ ᱦᱩᱰᱤᱧ ᱦᱚᱲ ᱠᱚ ᱫᱟᱫᱟ ᱠᱚ ᱵᱟᱵᱟ ᱠᱚ ᱛᱟᱦᱮᱱᱟ ᱛᱚ ᱚᱱᱠᱟᱛᱮ ᱠᱩᱲᱤ ᱜᱤᱫᱽᱨᱟᱹ ᱠᱚ ᱚᱱᱠᱟ ᱫᱚ ᱵᱟᱠᱚ
ᱛᱟᱦᱚᱞᱮ ᱢᱟᱹᱭ ᱜᱤᱫᱨᱟᱹ ᱛᱟᱠᱚ ᱦᱚᱸᱠᱚ ᱵᱟᱸᱫᱮᱜ ᱜᱮᱭᱟ ᱟᱨ ᱜᱚᱜ ᱟᱭ ᱛᱟᱠᱚ ᱢᱟ ᱦᱳᱭ ᱜᱮ᱾ ᱢᱟᱱᱮ ᱱᱤᱛᱚᱜ ᱪᱷᱟᱛᱤᱠ ᱡᱟᱹᱛᱤ ᱡᱟᱦᱟᱸ ᱦᱮᱡ ᱟᱠᱟᱱ ᱛᱟᱠᱚᱣᱟ ᱡᱟᱢᱟ ᱯᱮᱱᱴ ᱠᱚ ᱦᱚᱨᱚᱜ ᱮᱫᱟ ᱪᱮᱫ ᱮᱢᱚᱱ ᱮᱢᱚᱱ ᱰᱨᱮᱥ ᱳᱰᱷᱟᱹᱜ ᱠᱟᱱᱟ ᱚᱱᱟ ᱠᱚᱠᱚ ᱦᱚᱨᱚᱜ ᱮᱫᱟ ᱚᱱᱠᱟ ᱫᱚ ᱵᱟᱝ ᱧᱮᱞ ᱵᱟᱲᱟᱜ ᱜᱮᱭᱟ᱾
ᱚᱱᱠᱟ ᱫᱚ ᱦᱟᱸᱜ ᱵᱟᱝ ᱧᱮᱞᱚᱜ ᱠᱟᱱᱟ᱾
ᱟᱪᱪᱷᱟ ᱟᱞᱮ ᱟᱹᱛᱩᱳ ᱚᱲᱟᱜ ᱠᱚ ᱪᱮᱫ ᱞᱮᱠᱟ ᱦᱮᱱᱟᱜ ᱛᱟᱯᱮ ᱱᱤᱛ ᱫᱚ
ᱱᱤᱛᱳᱜ ᱫᱚ ᱵᱮᱥ ᱜᱮ ᱱᱟᱯᱟᱭ ᱜᱮ ᱜᱚᱴᱟ ᱜᱮ ᱦᱟᱜ᱾